ᱦᱮᱞᱳ
ᱦᱮᱞᱳ, ᱦᱮᱸ ᱡᱚᱦᱟᱨ ᱜᱮ ᱜᱚᱝᱠᱮ᱾
ᱦᱳᱭ ᱜᱚᱝᱠᱮ ᱡᱚᱦᱟᱨ ᱜᱮ᱾
ᱦᱮᱸ
ᱟᱹᱞᱤᱧᱟᱜ ᱨᱚᱲ ᱵᱮᱱ ᱟᱸᱡᱚᱢ ᱛᱤᱭᱳᱜ ᱮ ᱠᱟᱱ ᱜᱮᱭᱟ?
ᱦᱮᱸ ᱦᱮᱸ ᱢᱚᱡᱽ ᱜᱮ ᱟᱸᱡᱚᱢᱚᱜ ᱠᱟᱱᱟ ᱾
ᱦᱳᱭ ᱟᱵᱮᱱᱟᱜ ᱦᱚᱸ ᱢᱚᱴᱟ
ᱦᱮᱸ ᱞᱟᱹᱭ ᱱᱮᱴᱣᱟᱨᱠ ᱯᱨᱚᱵᱞᱢ ᱠᱟᱱ ᱛᱟᱵᱮᱱᱟ
ᱟᱹᱞᱤᱧ ᱴᱷᱮᱡ ᱢᱟ ᱴᱷᱤᱠ ᱴᱷᱟᱠ ᱜᱮ ᱢᱮᱱᱟᱜᱼᱟ᱾
ᱦᱮᱸ ᱜᱚᱝᱠᱮ ᱱᱮᱴ ᱚ ᱟᱹᱵᱤᱱᱟᱜ ᱨᱚᱲ ᱜᱮ ᱠᱟᱹᱴᱤᱡ ᱱᱤᱛᱳᱜ ᱫᱚ ᱴᱷᱤᱠ ᱜᱮ ᱟᱸᱡᱚᱢᱚᱜ ᱠᱟᱱᱟ᱾
ᱟᱪᱪᱷᱟ ᱟᱪᱪᱷᱟ ᱛᱚ ᱟᱵᱮᱱᱟᱜ ᱦᱚᱸ ᱢᱚᱴᱟᱢᱩᱴᱤ ᱴᱷᱤᱠ ᱜᱮ ᱟᱸᱡᱚᱢᱚᱜ ᱠᱟᱱ ᱛᱟᱵᱤᱱᱟ᱾
ᱚᱸ
ᱛᱚ ᱱᱟᱯᱟᱭ ᱵᱟᱲᱟ ᱜᱮᱭᱟᱵᱮᱱ?
ᱟᱨ ᱪᱮᱫ ᱞᱮᱠᱟ ᱪᱮᱫ, ᱦᱮᱸ ᱱᱟᱯᱟᱭ ᱵᱟᱲᱟ ᱜᱮ ᱟᱵᱤᱱ?
ᱦᱳᱭ ᱟᱹᱞᱤᱧ ᱦᱚᱸ ᱵᱚᱨᱛᱚᱢᱟᱱ ᱦᱟᱹᱵᱤᱡ ᱫᱚ ᱱᱟᱯᱟᱭ ᱵᱟᱲᱟ ᱢᱮᱱᱠᱮᱜᱼᱟ ᱞᱤᱧ ᱟᱹᱞᱤᱧ ᱦᱚᱸ ᱵᱚᱨᱛᱚᱢᱟᱱ ᱦᱟᱹᱵᱤᱡ ᱫᱚ ᱱᱟᱯᱟᱭ ᱵᱟᱲᱟᱜᱮ ᱢᱮᱱᱟᱜ ᱞᱤᱧᱟᱹ ᱟᱨ ᱟᱨ ᱜᱷᱟᱨᱚᱸᱡᱽ ᱥᱮ ᱚᱲᱟᱜ ᱠᱚᱨᱮᱱ ᱦᱚᱲ ᱦᱚᱸ ᱟᱹᱰᱤ ᱱᱟᱯᱟᱭ ᱜᱮ ᱢᱮᱱᱟᱜ ᱵᱟᱲᱟ ᱠᱚᱣᱟ ᱪᱟᱸᱫᱚ ᱵᱚᱸᱜᱟ ᱟᱥᱤᱨᱵᱟᱫ ᱛᱮ᱾ ᱟᱨ ᱱᱚᱝᱠᱟ ᱜᱮ ᱡᱟᱛᱮ ᱡᱮᱢᱚᱱ ᱡᱚᱛᱚ ᱦᱚᱲ ᱵᱚᱱ ᱛᱟᱦᱮᱱᱟ ᱛᱚ ᱱᱚᱣᱟ ᱜᱮᱵᱚᱱ ᱱᱮᱦᱚᱨ ᱡᱚᱦᱟᱨᱚᱜᱼᱟ᱾
ᱦᱮᱸ ᱦᱮᱸ
ᱛᱚ ᱜᱚᱝᱠᱮ ᱪᱮᱫ ᱠᱚᱵᱮᱱ ᱪᱮᱠᱟ ᱵᱟᱲᱟᱭᱮᱫ ᱠᱟᱱᱟ ᱱᱤᱛᱚᱜ ᱫᱚ?
ᱱᱤᱛᱚᱜ ᱫᱚ ᱜᱚᱢᱠᱮ ᱚᱲᱟᱜ ᱠᱚᱨᱮ ᱜᱮ᱾ ᱮᱸᱻ ᱢᱤᱥᱛᱨᱤ ᱠᱟᱹᱢᱤ ᱠᱚᱞᱤᱧ ᱪᱟᱞᱟᱣ ᱵᱟᱲᱟᱜᱼᱟ ᱨᱟᱡᱽ ᱢᱤᱥᱛᱨᱤ᱾
ᱦᱳᱭ
ᱟᱨ ᱟᱵᱤᱱ ᱫᱚ?
ᱦᱳᱭ ᱟᱹᱞᱤᱧ ᱦᱚᱸ ᱡᱮᱞᱮᱠᱟ ᱟᱵᱤ ᱥᱟᱶᱞᱤᱧ ᱨᱚᱯᱚᱲ ᱠᱟᱱᱟ ᱱᱤᱛᱚᱜ ᱫᱚ ᱛᱚᱵᱮ ᱢᱟᱲᱟᱝ ᱨᱮ ᱚᱱᱟ ᱢᱟᱲᱟᱝ ᱢᱤᱫᱴᱮᱱ ᱠᱟᱛᱷᱟ ᱞᱤᱧ ᱢᱮᱱᱟ ᱜᱚᱢᱠᱮ ᱟᱵᱮᱱ ᱴᱷᱮᱡ ᱠᱷᱚᱱ ᱦᱟᱸᱜ ᱚᱱᱠᱟ ᱜᱮ ᱪᱮᱫ ᱪᱚᱝ ᱟᱸ ᱵᱮᱠᱜᱨᱟᱣᱩᱱᱰ ᱥᱟᱣᱩᱱᱰ ᱟᱸᱡᱚᱢ ᱦᱤᱡᱩᱜ ᱠᱟᱱᱟ ᱛᱚ ᱱᱚᱣᱟ ᱤᱭᱟᱹᱭ ᱵᱮᱱ,
ᱵᱮᱠᱜᱨᱟᱣᱩᱱᱰ ᱥᱟᱣᱩᱱᱰ ᱟᱹᱞᱤᱧ ᱢᱟᱛᱚ ᱚᱱᱠᱟ ᱡᱟᱦᱟᱱᱟᱜ ᱤᱭᱟᱹ ᱡᱟᱭᱜᱟ ᱨᱮᱫᱚ ᱵᱟᱹᱱᱩᱜ ᱞᱤᱧᱟᱹ᱾ ᱮᱠᱟ ᱯᱷᱟᱸᱠᱟ ᱡᱟᱭᱜᱟ ᱨᱮᱜᱮ ᱢᱮᱱᱟᱜ ᱞᱤᱧᱟᱹ᱾ ᱟᱫᱚ ᱱᱮᱴᱳᱣᱟᱨ ᱯᱚ ᱱᱮᱴᱳᱣᱟᱨᱠ ᱯᱨᱚᱵᱞᱮᱢ ᱫᱮᱠᱷᱟᱣ ᱯᱨᱚᱵᱞᱮᱢ ᱠᱷᱟᱹᱛᱤᱨ ᱡᱟᱱᱤᱡ ᱚᱱᱠᱟ ᱟᱸᱡᱚᱢᱚᱜ ᱠᱟᱱᱟ ᱛᱟᱦᱚᱞᱮ ᱵᱟᱠᱷᱟᱱ ᱯᱷᱟ ᱠᱟ ᱡᱟᱭᱜᱟ ᱨᱮᱜᱮ ᱢᱮᱱᱟᱜ ᱞᱤᱧᱟᱹ᱾
ᱨᱚᱲ ᱨᱮᱭᱟᱜ ᱟᱣᱟᱡᱽ ᱫᱚ ᱠᱞᱤᱭᱟᱨ ᱜᱮᱛᱟᱵᱮᱱᱟ ᱟᱫᱚ ᱚᱱᱟ ᱢᱟᱱᱮ ᱟᱹᱰᱤ ᱡᱩᱫᱟᱹ ᱫᱷᱟᱨᱟ ᱪᱮᱫ ᱪᱚᱝ ᱦᱟᱸᱜ ᱢᱤᱫᱴᱮᱱ ᱥᱚᱵᱽᱫᱚ ᱟᱸᱡᱚᱢ ᱦᱤᱡᱩᱜ ᱠᱟᱱ ᱛᱟᱦᱮᱱᱟ ᱟᱸᱡᱚᱢ ᱫᱚ᱾ ᱟᱫᱚ ᱡᱟᱭᱦᱳᱠ ᱚᱱᱟ ᱫᱚ ᱵᱟᱝ ᱪᱮᱠᱟᱹᱜ ᱠᱟᱱᱟ ᱛᱚ ᱟᱞᱟᱝ ᱟ ᱟᱵᱮᱱᱟᱜ ᱥᱮ ᱟᱹᱞᱤᱧᱟᱜ ᱨᱚᱲ ᱡᱩᱫᱤ ᱠᱞᱤᱭᱟᱨ ᱟᱸᱡᱚᱢᱚᱜ ᱠᱷᱟᱡ ᱛᱚ ᱱᱟᱯᱟᱭ ᱛᱟᱦᱮᱱᱟ᱾
ᱮᱸ ᱟᱵᱤᱱᱟᱜ ᱫᱚ ᱠᱞᱤᱭᱟᱨ ᱜᱮ ᱟᱸᱡᱚᱢᱚᱜ ᱠᱟᱱᱟ᱾
ᱦᱮᱸ ᱴᱷᱤᱠ ᱜᱮᱭᱟ ᱟᱵᱤᱱᱟᱜ ᱦᱚᱸ ᱠᱞᱤᱭᱟᱨ ᱜᱮ ᱟᱸᱡᱚᱢᱚᱜ ᱠᱟᱱᱟ᱾
ᱦᱮᱸ
ᱛᱚ ᱢᱮᱱ ᱠᱮᱜᱼᱟ ᱞᱤᱧ ᱟᱯᱮ ᱥᱮᱫ ᱫᱚ ᱦᱟᱸᱜ ᱫᱟᱜ ᱡᱟᱹᱲᱤ ᱠᱚᱫᱚ ᱪᱮᱫ ᱞᱮᱠᱟ? ᱛᱷᱚᱲᱟ ᱜᱟᱱ ᱠᱟᱹᱴᱤᱡ ᱞᱟᱹᱭ ᱟᱸᱡᱚᱢ ᱞᱟᱝ ᱵᱮᱱ
ᱫᱟᱜ ᱡᱟᱹᱲᱤ ᱠᱚᱫᱚ ᱜᱚᱝᱠᱮ ᱢᱚᱴᱟᱢᱩᱴᱤ ᱫᱟᱜ ᱫᱚ ᱱᱤᱛᱚᱜ ᱫᱚ ᱵᱷᱟᱜᱤ ᱜᱮ ᱫᱟᱜ ᱡᱟᱹᱲᱤᱭᱟᱞᱮ ᱠᱟᱱᱟᱭ ᱦᱟᱸᱜ᱾ ᱟᱫᱚ ᱯᱚᱨᱮᱛᱮ ᱱᱟᱦᱟᱸᱜ ᱪᱮᱫ ᱠᱟᱭ ᱱᱟᱸᱷᱜ ᱱᱤᱛᱚᱜ ᱢᱟᱛᱚ ᱩᱸ ᱚᱱᱮ ᱛᱟᱨᱟᱥᱤᱧ ᱠᱷᱟᱱᱜᱮ ᱫᱟᱜ ᱮ ᱡᱟᱹᱲᱤᱭᱟᱞᱮ ᱠᱟᱱᱟ᱾ ᱟᱨ ᱥᱟᱨᱟᱫᱤᱱ ᱫᱚ ᱥᱤᱛᱩᱝ ᱮᱜᱼ ᱟᱭ ᱟᱫᱚ ᱛᱟᱨᱟᱥᱤᱧ ᱠᱷᱟᱱ ᱜᱮ ᱱᱷᱟᱜ ᱨᱤᱢᱤᱞ ᱞᱮ ᱨᱟᱠᱟᱵ ᱮᱫᱟ ᱫᱟᱜ ᱫᱚ ᱡᱟᱹᱲᱤᱭᱟᱞᱮ ᱠᱟᱱᱟ ᱜᱮᱭᱟᱭ ᱟᱫᱚ ᱟᱨ ᱯᱚᱨᱮᱛᱮ ᱱᱷᱟᱜ ᱦᱩᱲᱩ ᱠᱚ ᱨᱚᱦᱚᱭ ᱵᱟᱲᱟ ᱠᱟ ᱚᱠᱟ ᱫᱚ ᱪᱤᱠᱟᱹᱭᱟᱭ ᱱᱷᱟᱜ ᱩᱱᱫᱚ ᱟᱠᱟᱞᱟᱭ ᱥᱮ ᱪᱮᱫ ᱱᱟᱦᱟᱜ ᱵᱟᱹᱞᱤᱧ ᱞᱟᱹᱭ ᱫᱟᱲᱮᱭᱟᱜ ᱠᱟᱱᱟ᱾
ᱚ ᱟᱞᱮ ᱥᱮᱫ ᱦᱚᱸ ᱜᱚᱝᱠᱮ ᱡᱮ ᱠᱟᱵᱮᱱ ᱢᱮᱱᱠᱮᱜᱼᱟ ᱦᱟᱱᱮ ᱡᱮ ᱪᱟᱞᱟᱣᱮᱱ ᱟᱵᱚᱣᱟᱜ ᱛᱤᱨᱤᱥ ᱡᱩᱱ ᱚᱠᱛᱮ ᱨᱮ ᱚᱱᱟ ᱞᱟᱦᱟ ᱛᱟᱭᱚᱢᱮ ᱫᱟᱜ ᱵᱟᱲᱟ ᱞᱮᱫᱟ ᱛᱚᱵᱮ ᱩᱱ ᱚᱠᱛ ᱨᱮᱜᱮ ᱦᱟᱸᱜ ᱢᱤᱫ ᱵᱟᱨ ᱟᱨ ᱠᱷᱮᱛ ᱠᱚᱨᱮ ᱫᱟᱜ ᱡᱚᱢᱟ ᱛᱟᱦᱮᱸ ᱵᱟᱲᱟ ᱞᱮᱱᱟ, ᱛᱚ ᱟᱫᱷᱚᱢ ᱠᱚᱫᱚ ᱦᱟᱸᱜ ᱢᱟᱱᱮ ᱦᱩᱲᱩ ᱠᱚ ᱨᱚᱦᱚᱭ ᱠᱚ ᱟᱨᱟᱢᱵᱚ ᱵᱟᱲᱟ ᱠᱮᱫᱟ᱾ ᱛᱚ ᱠᱤᱪᱷᱩ ᱠᱤᱪᱷᱩ ᱦᱚᱲ ᱱᱚᱝᱠᱟ ᱦᱟᱜ ᱢᱮᱱᱟᱜ ᱠᱚᱣᱟ ᱢᱟᱱᱮ ᱨᱚᱦᱚᱭ ᱟᱛᱨᱟ ᱵᱟᱲᱟ ᱠᱟᱫᱟ ᱠᱚ ᱛᱚᱵᱮ ᱚᱱᱟᱼᱼ ᱨᱮᱜᱮ ᱦᱟᱸᱜ ᱢᱟᱱᱮ ᱚᱱᱟ ᱠᱷᱮᱛ ᱠᱚᱨᱮᱱᱟᱜ ᱫᱟᱜ ᱫᱚ ᱮᱱᱛᱮ ᱟᱸᱡᱮᱫ ᱮᱱᱟ᱾ ᱛᱚ ᱚᱱᱟ ᱛᱟᱭᱚᱢ ᱢᱟ ᱜᱚᱝᱠᱮᱼᱼ ᱡᱮᱞᱮᱠᱟ ᱵᱮᱱ ᱢᱮᱱ ᱠᱮᱫ ᱫᱷᱟᱹᱨᱤᱡᱛᱮ ᱢᱚᱴᱟᱢᱩᱴᱤ ᱯᱨᱟᱭ ᱵᱟᱨ ᱦᱟᱯᱛᱟ ᱦᱟᱯᱛᱟ ᱞᱮᱠᱟ ᱛᱚ ᱵᱟᱨ ᱦᱟᱯᱛᱟ ᱞᱮᱠᱟ ᱫᱟᱜ ᱵᱟᱝ ᱛᱟᱦᱮᱸ ᱠᱟᱱᱟ ᱛᱚ ᱫᱟᱜ ᱵᱟᱝ ᱛᱟᱦᱮᱸ ᱠᱟᱱ ᱠᱷᱟᱹᱛᱤᱨ ᱛᱮ ᱟᱭᱢᱟ ᱦᱚᱲ ᱜᱮ ᱦᱟᱸᱜ ᱵᱟᱠᱚ ᱨᱚᱦᱚᱭ ᱫᱟᱲᱮ ᱟᱠᱟᱫᱟ ᱼᱼ ᱛᱚ ᱟᱞᱮ ᱦᱚᱸ ᱚᱱᱠᱟ ᱜᱮ ᱛᱚ ᱫᱟᱜ ᱵᱟᱝ ᱛᱟᱦᱮᱸ ᱼᱼ ᱛᱟᱦᱮᱸ ᱠᱟᱱ ᱠᱷᱟᱹᱛᱤᱨ ᱛᱮ ᱵᱟᱞᱮ ᱨᱚᱦᱚᱭ ᱫᱟᱲᱮ ᱟᱠᱟᱫ ᱛᱟᱦᱮᱱᱟ ᱛᱚ ᱟᱫᱚ ᱦᱚᱞᱟ ᱠᱷᱚᱡ ᱜᱮᱦᱟᱸᱜ ᱜᱚᱝᱠᱮ ᱜᱚᱢᱠᱮ ᱫᱟᱜ ᱫᱚ ᱛᱷᱚᱲᱟᱭ ᱮᱦᱚᱵ ᱟᱠᱟᱫᱟ ᱛᱚ ᱦᱚᱞᱟ ᱪᱟᱞᱟᱣ ᱮᱱ ᱧᱤᱫᱟᱹ ᱫᱟᱜ ᱠᱮᱫᱟ᱾ ᱛᱚ ᱛᱮᱦᱮᱧ ᱦᱚᱸ ᱵᱩᱡᱷᱟᱹᱜ ᱠᱟᱱᱟ ᱯᱟᱥᱮᱡ ᱫᱟᱜᱟᱭ ᱛᱚ ᱛᱮᱦᱮᱧ ᱫᱚ ᱛᱷᱚᱲᱟ ᱜᱟᱱᱞᱮ ᱨᱚᱦᱚᱭ ᱵᱟᱲᱟ ᱠᱮᱫᱟ ᱛᱚ ᱜᱟᱯᱟ ᱦᱚᱸ ᱛᱮᱦᱮᱧ ᱦᱚᱸ ᱡᱩᱫᱤ ᱚᱱᱠᱟ ᱜᱮᱭ ᱫᱟᱜ ᱠᱷᱟᱡ ᱛᱚᱵᱮ ᱜᱟᱯᱟ ᱦᱚᱞᱮ ᱨᱚᱦᱚᱭᱟ᱾ ᱟᱨ ᱡᱟᱛᱮ ᱱᱤᱭᱟᱹ ᱜᱮᱵᱚᱱ ᱟᱥᱚᱜᱼᱟ ᱡᱟᱛᱮ ᱡᱮᱢᱚᱱ ᱱᱤᱭᱟᱹ ᱫᱟᱜ ᱨᱮᱜᱮ ᱡᱟᱛᱮ ᱡᱮᱢᱚᱱ ᱵᱚᱱ ᱨᱚᱦᱚᱭ ᱯᱩᱨᱟᱹᱣ ᱡᱚᱛᱚ ᱦᱚᱲ ᱟᱨ ᱡᱮᱞᱮᱠᱟᱵᱮᱱ ᱢᱮᱱᱠᱮᱫᱟ ᱥᱤᱡᱤᱱ ᱦᱚᱸ ᱛᱚ ᱱᱚᱜᱼᱚᱭ ᱯᱟᱨᱚᱢᱚᱜ ᱠᱟᱱᱟ᱾ ᱯᱟᱨᱚᱢ ᱢᱟᱱᱮ ᱟᱫᱷᱟ ᱟᱫᱷᱮ ᱠᱷᱚᱡ ᱢᱚᱴᱟ ᱟᱢᱩᱴᱤ ᱯᱨᱟᱭ ᱯᱟᱨᱚᱢ ᱜᱮᱮ ᱯᱟᱨᱚᱢ ᱮᱱᱟ ᱟᱫᱷᱟ ᱟᱫᱮ ᱥᱚᱢᱚᱭ ᱫᱚ ᱯᱟᱨᱚᱢᱮᱱᱟ ᱟᱨ ᱡᱮᱞᱮᱠᱟ ᱱᱤᱭᱟᱹ ᱥᱤᱡᱤᱱ ᱨᱮ ᱡᱚᱫᱤ ᱚᱱᱟ ᱠᱚ ᱵᱟᱵᱚᱱ ᱪᱤᱠᱟᱭᱟ ᱛᱚᱵᱮ ᱚᱱᱟ ᱠᱚ ᱢᱮᱱᱟᱜᱟ ᱥᱟᱨᱟ ᱵᱚᱪᱷᱚᱨ ᱨᱮᱭᱟᱜ ᱡᱚᱢ ᱛᱚ ᱪᱤᱠᱟᱹ ᱛᱮᱵᱚᱱ ᱟᱨᱡᱟᱣ ᱫᱟᱲᱮ ᱠᱮᱭᱟ ᱛᱚ ᱠᱟᱛᱷᱟ ᱫᱚ ᱠᱟᱱᱟ ᱚᱱᱟ ᱟᱫᱚ ᱠᱩᱨᱩᱢᱩᱴᱩᱭᱟᱵᱚᱱ ᱡᱚᱛᱚ ᱦᱚᱲᱜᱮ ᱛᱚᱵᱮ ᱜᱚᱝᱠᱮ ᱢᱮᱱᱮᱫ ᱠᱟᱱᱟᱞᱤᱧ ᱟᱯᱮ ᱥᱮᱫ ᱫᱚ ᱦᱟᱸᱜ ᱟᱨ ᱥᱮᱨᱢᱟ ᱫᱟᱜ ᱵᱷᱚᱨᱥᱟ ᱜᱮᱯᱮ ᱪᱟᱥᱚᱜ ᱠᱟᱱᱟ ᱥᱮ ᱚᱱᱟ ᱠᱮᱱᱮᱞ ᱠᱚᱨᱮ ᱦᱚᱸᱯᱮ ᱵᱷᱚᱨᱥᱟᱭ ᱜᱮᱭᱟᱼᱼ
ᱵᱟᱝ ᱜᱚᱝᱠᱮ ᱟᱞᱮ ᱥᱮᱫ ᱫᱚ ᱠᱮᱱᱮᱞ ᱫᱚ ᱵᱟᱹᱱᱩᱜᱼᱟ ᱛᱚᱵᱮ ᱥᱮᱨᱢᱟ ᱫᱟᱜ ᱵᱷᱚᱨᱥᱟ ᱦᱚᱸ ᱵᱟᱞᱮ ᱪᱟᱥᱚᱜ ᱠᱟᱱᱟ ᱟᱞᱮᱥᱮᱫ ᱫᱚ ᱚᱱᱮ ᱤᱭᱟᱹ ᱠᱚᱠᱚ ᱵᱮᱱᱟᱣ ᱠᱟᱫᱟ ᱛᱚ ᱢᱤᱱᱤ ᱠᱚ ᱢᱟᱨᱥᱟᱞ ᱠᱚ᱾
ᱦᱳᱭ ᱦᱳᱭ᱾
ᱥᱮᱞᱚ ᱠᱚ ᱢᱮᱱᱟᱜᱼᱟ ᱟᱨᱠᱤ᱾
ᱦᱳᱭ᱾
ᱟᱫᱚ ᱚᱱᱟ ᱥᱮᱞᱚ ᱫᱟᱜ ᱠᱚᱛᱮ ᱜᱮ ᱪᱟᱥ ᱵᱟᱲᱟ ᱫᱚ ᱢᱚᱴᱟᱢᱩᱴᱤ ᱥᱮᱨᱢᱟ ᱫᱟᱜ ᱡᱟᱹᱲᱤ ᱦᱚᱸ ᱵᱟᱭ ᱡᱟᱹᱲᱤᱭᱟ ᱛᱮ ᱨᱮᱦᱚᱸ ᱢᱳᱴᱟᱢᱩᱴᱤ ᱪᱟᱥ ᱫᱚ ᱦᱩᱭᱩᱜ ᱛᱟᱞᱮᱭᱟ ᱟᱨ ᱪᱟᱥ ᱫᱚ ᱱᱟᱦᱟᱜ ᱵᱟᱨ ᱫᱷᱟᱣ ᱜᱮᱞᱮ ᱪᱟᱥᱟ ᱟᱞᱮ ᱟᱞᱮ ᱱᱚᱛᱮ ᱫᱚ
ᱟᱪᱪᱷᱟ ᱟᱪᱪᱷᱟ ᱛᱚᱵᱮ ᱜᱚᱝᱠᱮ ᱟᱯᱮ ᱫᱚ ᱚᱱᱮ ᱠᱚ ᱢᱮᱱᱟ ᱟᱞᱮ ᱥᱮᱫ ᱠᱷᱚᱱ ᱫᱚ ᱦᱟᱸᱜ ᱯᱮ ᱥᱩᱵᱤᱫᱷᱟ ᱜᱮᱭᱟ ᱡᱮᱞᱮᱠᱟ ᱥᱮᱞᱚ ᱠᱚ
ᱦᱮᱸ᱾
ᱤᱱᱟᱹ ᱠᱚ ᱢᱮᱱᱟᱜᱼᱟ᱾ ᱛᱚᱵᱮ ᱟᱞᱮ ᱥᱮᱫ ᱫᱚ ᱦᱟᱸᱜ ᱤᱱᱟᱹ ᱠᱚ ᱢᱮᱱᱟᱜᱼᱟ ᱥᱮᱞᱚ ᱦᱚᱸ ᱵᱟᱹᱱᱩᱜᱼᱟ᱾ ᱢᱤᱱᱤ ᱦᱚᱸ ᱵᱟᱹᱱᱩᱜᱼᱟ᱾ ᱛᱚᱵᱮ ᱡᱷᱟᱹᱯᱟᱹᱭ ᱛᱟᱦᱮᱸ ᱠᱟᱱᱟ ᱥᱮ ᱠᱮᱱᱮᱞ ᱛᱚ ᱚᱱᱟ ᱦᱚᱸ ᱥᱮᱫᱟᱭ ᱢᱟ ᱮᱱᱛᱮᱫ ᱫᱟᱜ ᱧᱟᱢᱚᱜ ᱠᱟᱱ ᱛᱟᱦᱮᱱ ᱜᱮᱭᱟ ᱴᱷᱤᱠ ᱛᱚ ᱱᱤᱜ ᱛᱚ ᱮᱱᱛᱮᱫ ᱵᱚᱨᱛᱚᱢᱟᱱ ᱚᱱᱟ ᱦᱚᱸ ᱵᱚᱱᱫᱚ ᱵᱟᱲᱟ ᱠᱟᱱᱟ ᱪᱮᱫᱟᱜ ᱥᱮ ᱚᱱᱟ ᱠᱚ ᱼᱼ ᱚᱱᱟ ᱵᱟᱸᱫᱷᱟᱞ ᱠᱷᱚᱱ ᱫᱟᱜ ᱦᱤᱡᱩᱜ ᱠᱟᱱ ᱛᱟᱦᱮᱱᱟ ᱛᱚ ᱚᱱᱟ ᱫᱟᱜ ᱫᱚ ᱮᱱᱛᱮᱜ ᱤᱭᱟᱹ ᱵᱟᱸᱫᱷᱟᱞ ᱜᱮ ᱵᱚᱜᱚᱡ ᱮᱱ ᱠᱷᱟᱹᱛᱤᱨ ᱛᱮ ᱛᱚ ᱚᱱᱟ ᱫᱟᱜ ᱫᱚ ᱦᱟᱸᱜ ᱵᱟᱞᱮ ᱧᱟᱢ ᱮᱫᱟ ᱛᱚ ᱵᱚᱜᱚᱡ ᱠᱟᱱ ᱠᱷᱟᱹᱛᱤᱨ ᱛᱮ ᱢᱟᱱᱮ ᱫᱟᱜ ᱫᱚ ᱚᱱᱛᱮᱜᱮ ᱡᱚᱛᱚᱭ ᱫᱟᱹᱲ ᱪᱟᱵᱟᱭᱮᱫᱟ᱾ ᱛᱚ ᱚᱱᱟ ᱠᱷᱟᱹᱛᱤᱨ ᱛᱮ ᱟᱞᱮ ᱥᱚᱨᱠᱟᱨ ᱴᱷᱮᱱ ᱞᱮ ᱟᱹᱨᱡᱤ ᱵᱟᱲᱟ ᱠᱟᱫᱟ᱾ ᱛᱚ ᱢᱤᱫᱴᱟᱝ ᱫᱚ ᱦᱟᱜ ᱢᱤᱫᱴᱟᱝ ᱫᱚ ᱦᱟᱸᱜ ᱠᱚ ᱡᱩᱛ ᱵᱟᱲᱟ ᱠᱮᱫ ᱛᱟᱞᱮᱭᱟ ᱟᱨ ᱢᱤᱫᱴᱟᱝ ᱫᱚ ᱦᱟᱸᱜ ᱟᱹᱣᱨᱤ ᱠᱚ ᱡᱩᱛ ᱵᱟᱲᱟᱭ ᱛᱟᱞᱮᱭᱟ᱾ ᱛᱚ ᱯᱟᱥᱮᱡ ᱡᱩᱛ ᱵᱟᱲᱟ ᱞᱮᱠᱷᱟᱱ ᱯᱟᱥᱮᱡ ᱞᱮ ᱧᱟᱢᱟ ᱵᱟᱸᱫᱟᱞ ᱨᱮᱭᱟᱜ ᱫᱟᱜ ᱟᱫᱚ ᱥᱚᱢᱚᱭ ᱢᱚᱴᱟ ᱼᱼ ᱢᱩᱴᱤ ᱯᱟᱥᱮᱡ ᱥᱩᱵᱤᱫᱟᱜᱼᱟ ᱦᱟᱸᱜ ᱛᱚ ᱵᱚᱨᱛᱚᱢᱟᱱ ᱫᱚ ᱦᱟᱸᱜ ᱱᱤᱛᱚᱜ ᱫᱚ᱾ ᱢᱟᱱᱮ ᱥᱮᱨᱢᱟ ᱵᱷᱚᱨᱥᱟ ᱜᱮᱞᱮ ᱪᱟᱥ ᱵᱟᱲᱟ ᱦᱟᱛᱟᱲᱚᱜ ᱠᱟᱱᱟ᱾
ᱦᱮᱸ ᱟᱨ ᱜᱚᱢᱠᱮ ᱦᱮᱸ ᱜᱚᱢᱠᱮ ᱟᱫᱚ ᱚ ᱚᱱᱛᱮ ᱫᱚ ᱤᱭᱟᱹ ᱠᱚ ᱵᱟᱯᱮ ᱢᱟᱱᱮ ᱵᱟᱯᱮ ᱵᱳᱨᱤᱝ ᱵᱟᱲᱟ ᱟᱠᱟᱫᱟ ᱵᱳᱨᱤᱝ ᱠᱟ ᱛᱮ ᱚᱱᱟ ᱥᱮᱞᱚ ᱠᱚ ᱢᱤᱱᱤ ᱠᱚᱯᱨ ᱵᱟᱹᱭᱥᱟᱹᱣ ᱟᱠᱟᱫᱟ?
ᱱᱚᱛᱮ ᱫᱚ ᱦᱟᱸᱜ ᱜᱚᱢᱠᱮ ᱚᱱᱠᱟ ᱫᱚ ᱦᱟᱸᱜ ᱵᱟᱹᱱᱩᱜ ᱠᱟᱫᱟ ᱟᱨ ᱟᱹᱰᱤ ᱥᱚᱱᱫᱮ ᱜᱮ ᱦᱟᱸᱜ ᱢᱤᱫ ᱵᱟᱨ ᱦᱚᱲᱟᱜ ᱢᱮᱱᱟᱜᱼᱟ᱾ ᱟᱫᱚ ᱚᱱᱟ ᱠᱷᱟᱹᱛᱤᱨ ᱛᱮᱜᱮ ᱦᱟᱸᱜ ᱡᱚᱛᱚ ᱦᱚᱲᱢᱟ ᱵᱟᱞᱮ ᱤᱭᱟᱹ ᱫᱟᱲᱮᱜ ᱠᱟᱱᱟ᱾ ᱟᱫᱚ ᱟᱭ ᱫᱤᱱ ᱨᱮ ᱯᱟᱥᱨᱮ ᱛᱚᱲᱟ ᱦᱚᱸ ᱦᱩᱭᱩᱜᱼᱟ ᱟᱥᱛᱮ ᱟᱥᱛᱮ᱾
ᱦᱮᱸ ᱦᱮᱸ
ᱟᱭ ᱡᱚᱛᱚ ᱛᱮᱜ ᱢᱟᱱᱮ ᱴᱟᱠᱟ ᱯᱚᱭᱥᱟ ᱛᱚ ᱵᱟᱵᱚᱱ ᱠᱮᱴᱮᱡᱼᱟ ᱛᱚ ᱛᱷᱚᱲᱟ ᱜᱟᱱ ᱵᱮᱱ
ᱦᱮᱸ ᱦᱮᱸ᱾
ᱮᱱ ᱜᱮᱭᱟ ᱛᱚ ᱚᱱᱟ ᱠᱷᱟᱹᱛᱤᱨ ᱛᱮᱦᱚᱸ ᱮᱱᱛᱮᱫ ᱵᱟᱝ ᱦᱩᱭ ᱩᱛᱟᱹᱨ ᱟᱱᱟ‌ ᱟᱨ ᱮᱠᱮᱱ ᱪᱟᱥ ᱨᱮ ᱵᱷᱚᱨᱥᱟ ᱦᱚᱲ ᱠᱟᱱᱟᱵᱚᱱ ᱛᱚ ᱚᱱᱮ ᱚᱱᱠᱟ ᱯᱟᱥᱮᱡ ᱦᱚᱸ ᱠᱟᱢᱟᱣ
ᱦᱮᱸ ᱦᱮᱸ
ᱯᱟᱥᱮ ᱵᱟᱝ ᱦᱩᱭᱩᱜᱼᱟ᱾ ᱦᱩᱭᱩᱜ ᱠᱚ ᱢᱮᱱᱟ ᱟᱹᱰᱤ ᱡᱟᱹᱥᱛᱤ ᱯᱟᱥᱮ ᱵᱚᱱ ᱴᱩᱜ ᱠᱟᱱᱟ ᱠᱷᱟᱫᱚᱜ ᱠᱟᱱᱟ ᱚᱱᱟ
ᱦᱩᱸ ᱦᱩᱸ
ᱜᱚᱢᱠᱮ ᱢᱮᱱᱮᱫ ᱠᱟᱱᱟᱞᱤᱧ ᱛᱚᱵᱮ ᱟᱯᱮ ᱥᱮᱫ ᱫᱚ ᱦᱟᱸᱜ ᱩᱛᱩ ᱡᱤᱱᱤᱥ ᱠᱚᱫᱚ ᱦᱟᱸᱜ ᱪᱮᱫ ᱠᱚᱯᱮ ᱪᱟᱥ ᱵᱟᱲᱟ
ᱩᱛᱩ ᱡᱤᱱᱤᱥ ᱠᱚᱫᱚ ᱱᱟᱜ ᱡᱷᱤᱸᱜᱟᱹ, ᱵᱮᱸᱜᱟᱲ ᱟᱨ ᱢᱟᱱᱮ ᱵᱷᱮᱫ ᱚᱱᱮ ᱡᱟᱦᱟᱸ ᱤᱭᱟᱹ ᱠᱚ ᱞᱟᱹᱭᱟ ᱟᱨᱠᱤ ᱵᱷᱮᱱᱰᱤ
ᱦᱳᱭ ᱦᱳᱭ ᱦᱳᱭ ᱦᱮᱸ ᱦᱳᱭ
ᱚᱱᱟ ᱠᱚᱜᱮ ᱚᱱᱮ ᱵᱟᱲᱜᱮ ᱠᱚᱨᱮᱜ ᱤᱭᱟᱹ ᱦᱩᱭ ᱠᱟᱱᱟ ᱟᱨᱠᱤ ᱨᱚᱦᱚᱭ ᱦᱩᱭ ᱟᱠᱟᱱᱟ ᱚᱲᱟᱜ ᱡᱚᱢ ᱞᱮᱠᱟ ᱟᱫᱚ ᱚᱱᱠᱟ ᱟᱠᱷᱨᱤᱧ ᱚᱱᱠᱟ ᱫᱚ ᱩᱱᱟᱹᱜ ᱫᱚ ᱵᱟᱞᱮ ᱪᱟᱥ ᱵᱟᱲᱟ ᱟᱠᱟᱫᱟ ᱟᱫᱚ ᱩᱱ ᱠᱟ ᱫᱚ ᱢᱟᱱᱮ ᱪᱟᱥ ᱦᱚᱸ ᱵᱟᱞᱮ ᱪᱟᱥ ᱵᱟᱲᱟᱭᱟ ᱚᱱᱟ ᱚᱲᱟᱜ ᱡᱚᱢ ᱞᱮᱠᱟᱜᱮ
ᱦᱳᱭ ᱦᱳᱭ
ᱠᱚᱨᱮ ᱜᱮᱞᱮ ᱪᱟᱥ ᱵᱟᱲᱟᱭᱟ, ᱟᱫᱚ ᱮ ᱟᱠᱷᱨᱤᱧ ᱞᱮᱠᱟ ᱫᱚ ᱱᱟᱜ ᱟᱞᱮ ᱱᱚᱛᱮ ᱫᱚ ᱠᱟᱨᱞᱟ ᱡᱟᱹᱥᱛᱤ ᱠᱚ ᱪᱟᱥᱟ᱾
ᱦᱳᱭ ᱛᱚ ᱚᱱᱠᱟᱜᱮ ᱟᱞᱮ ᱦᱚᱸ ᱡᱮᱞᱮᱠᱟ ᱦᱳᱭ᱾ ᱦᱳᱭ ᱢᱮᱱᱮᱫ ᱠᱟᱱᱟᱞᱤᱧ ᱦᱮᱸ ᱟᱞᱮ ᱥᱮᱫ ᱦᱚᱸ ᱚᱱᱠᱟ ᱜᱮ ᱵᱚᱨᱛᱚᱢᱟᱱ
ᱦᱮᱸ
ᱡᱤᱱᱤᱥ ᱢᱮᱱᱟᱜᱼᱟ ᱟᱨ ᱡᱟᱹᱥᱛᱤ ᱜᱟᱱ ᱛᱮᱫᱚ ᱚᱱᱮ ᱠᱚ ᱢᱮᱱᱟ ᱡᱷᱟᱴᱟ, ᱡᱷᱟᱴᱟ ᱨᱮᱭᱟᱜ ᱜᱮ ᱦᱟᱸᱜ ᱛᱚ ᱠᱚᱱᱰᱷᱟ ᱠᱚ ᱢᱮᱱᱟᱜᱼᱟ ᱛᱚ ᱠᱸᱰᱟᱹ ᱠᱚ ᱠᱚᱦᱚᱸ ᱢᱮᱱᱟᱜ ᱛᱟᱞᱮᱭᱟ ᱛᱚ ᱛᱟᱦᱮᱨ ᱠᱚᱦᱚᱸ ᱢᱮᱱᱟᱜᱼᱟ, ᱤᱱᱟᱹ ᱠᱟᱛᱮᱜ ᱟᱨ ᱠᱟᱨᱞᱟ ᱠᱚ ᱟᱨ ᱵᱮᱱ ᱢᱮᱱ ᱠᱮᱭᱟ ᱦᱚᱛ ᱤᱭᱟᱹ ᱡᱷᱤᱸᱜᱟᱹ ᱠᱚ, ᱟᱨ ᱵᱮᱸᱜᱟᱲ ᱠᱚ ᱢᱮᱱᱟᱜᱼᱟ ᱥᱟᱶ ᱥᱟᱶᱛᱮ ᱵᱷᱤᱱᱰᱤ ᱠᱚ, ᱥᱮ ᱠᱩᱸᱫᱽᱨᱤ ᱠᱚ,
ᱛᱚᱵᱮ ᱜᱚᱝᱠᱮ ᱟᱞᱮ ᱜᱮᱞᱮ ᱪᱟᱥᱟ, ᱟᱨ ᱟᱭᱢᱟ ᱫᱷᱟᱨᱟ ᱜᱮᱦᱟᱸᱜ ᱞᱮ ᱪᱟᱥᱟ ᱛᱚᱵᱮ ᱛᱷᱚᱲᱟ ᱛᱷᱚᱲᱟ ᱛᱮ ᱟᱨ ᱚᱱᱮ ᱠᱚ ᱢᱮᱱᱟ ᱱᱤᱨᱫᱷᱚᱠ ᱦᱚᱸᱛᱮ ᱵᱟᱞᱮ ᱪᱟᱥ ᱜᱮᱭᱟ ᱟᱨ ᱡᱚᱢ ᱥᱩᱢᱩᱝ ᱜᱮ ᱦᱟᱜ ᱞᱮ ᱪᱟᱥᱟ, ᱟᱹᱠᱷᱨᱤᱧ ᱥᱩᱢᱩᱝ ᱫᱚ ᱦᱟᱸᱜ ᱵᱟᱝ ᱦᱩᱭᱩᱜ ᱜᱮᱭᱟ ᱡᱩᱫᱤ ᱚᱲᱟᱜ ᱡᱟᱦᱟᱸᱭ ᱡᱩᱫᱤ ᱠᱚ ᱠᱤᱨᱤᱧ ᱠᱷᱟᱱ ᱚᱱᱟ ᱫᱚ ᱟᱞᱟᱫᱟ ᱠᱟᱛᱷᱟ, ᱠᱟᱛᱷᱟ ᱠᱟᱱᱟ ᱟᱨ ᱱᱤᱡᱮᱛᱮ ᱵᱟᱡᱟᱨ ᱛᱮᱫᱚ ᱟᱹᱰᱤ ᱡᱟᱹᱥᱛᱤ ᱫᱚ ᱵᱟᱞᱮ ᱤᱫᱤ ᱜᱮᱭᱟ ᱦᱟᱸᱟᱜ ᱥᱮ ᱯᱮᱨᱟᱭ ᱤᱫᱤᱭᱟ, ᱪᱮᱫᱟᱜ ᱥᱮ ᱦᱚᱲ ᱦᱚᱸ ᱚᱱᱠᱟ ᱵᱟᱞᱮ ᱥᱟᱸᱜᱮᱭᱟ ᱛᱚ ᱚᱲᱟᱜ ᱠᱚᱨᱮᱱᱟᱜ ᱠᱟᱹᱢᱤ ᱦᱚᱸ ᱮᱱᱛᱮ ᱱᱤᱨᱫᱷᱚᱠ ᱛᱚ ᱢᱤᱫ ᱦᱚᱲ ᱡᱩᱫᱤ ᱵᱟᱡᱟᱨ ᱛᱮ ᱪᱟᱞᱟᱣᱮᱱ ᱠᱷᱟᱡᱽ ᱚᱲᱟᱜ ᱨᱮ ᱚᱠᱚᱭ ᱠᱟᱹᱢᱤᱭᱟ ᱛᱚ ᱚᱱᱮ ᱚᱱᱠᱟᱱᱟᱜ ᱠᱟᱛᱷᱟ ᱢᱤᱫᱴᱮᱱ,
ᱦᱮᱸ ᱦᱮᱸ ᱾
ᱟᱫᱷᱮᱠ ᱠᱚᱫᱚ ᱟᱠᱷᱨᱤᱧ ᱥᱩᱢᱩᱝᱟᱜ ᱫᱚ ᱵᱟᱞᱮ ᱪᱟᱨᱟ ᱟᱫ ᱡᱚᱢ ᱥᱩᱢᱩᱝᱞᱮ ᱪᱟᱥᱟ ᱟᱨ ᱜᱚᱢᱠᱮ ᱚᱱᱮ ᱠᱚ ᱢᱮᱱᱟ ᱟᱞᱮ ᱫᱚ ᱦᱟᱸᱜᱼᱟ ᱟᱨ ᱤᱭᱟᱹ ᱪᱟᱥ ᱟᱨᱡᱟᱣ ᱠᱟᱜ ᱩᱛᱩ ᱡᱤᱱᱤᱥ ᱨᱮᱜᱮ ᱦᱟᱸᱜ ᱞᱮ ᱱᱤᱨᱵᱷᱚᱨᱟ ᱟᱨ ᱠᱤᱨᱤᱧ ᱫᱚᱦᱟᱸᱜ ᱟᱹᱰᱤ ᱠᱚᱢ ᱜᱮᱞᱮ,
ᱟᱪᱪᱷᱟ ᱟᱪᱪᱷᱟ ᱾
ᱟᱨ ᱡᱮᱞᱮᱠᱟ ᱵᱚᱨᱛᱚᱢᱟᱱ, ᱟᱵᱮᱱᱵᱮᱱ ᱵᱟᱰᱟᱭ ᱜᱮᱭᱟ ᱡᱮ ᱵᱟᱡᱟᱨ ᱨᱮᱭᱟᱜ ᱩᱛᱩ ᱡᱤᱱᱤᱥ ᱵᱚᱨᱛᱚᱢᱟᱱ ᱟᱹᱰᱤ ᱵᱷᱮᱡᱟᱞᱤᱭᱟ ᱜᱮᱭᱟ ᱾ ᱥᱟᱨ ᱠᱚ ᱪᱮᱫ ᱠᱚ ᱢᱮᱱᱟᱜᱼᱟ ᱛᱚ ᱦᱚᱲᱢᱚ ᱠᱚᱨᱮ ᱦᱚᱸ ᱵᱷᱤᱴᱟᱢᱤᱱ ᱚᱱᱟ ᱠᱚ ᱡᱚᱢ ᱵᱟᱲᱟ ᱠᱟᱛᱮᱫ ᱵᱟᱝ ᱧᱟᱢᱚᱜ ᱠᱟᱱᱟ ᱟᱨ ᱴᱚᱞᱟ ᱨᱮᱭᱟᱜ ᱥᱮ ᱚᱲᱟᱜ ᱨᱮᱭᱟᱜ ᱩ ᱼᱼ ᱛᱩ ᱡᱤᱱᱤᱥ ᱫᱚ ᱵᱩᱡᱷᱟᱹᱣ ᱵᱮᱱ ᱯᱤᱭᱳᱨ ᱵᱷᱤᱴᱟᱢᱤᱱ ᱵᱚᱱ ᱧᱟᱢᱟ ᱥᱮ ᱨᱚᱜᱟ ᱜᱚᱫ ᱟᱹᱜᱩ ᱛᱮ ᱵᱚᱱ ᱩᱛᱩᱭᱟ ᱛᱚ ᱱᱚᱝᱠᱟ ᱠᱟᱱᱟ ᱛᱚ ᱚᱱᱟ ᱠᱷᱟᱹᱛ ᱼᱼ ᱠᱷᱟᱹᱛᱤᱨ ᱛᱮ ᱟᱹᱞᱤᱧ ᱫᱚ ᱢᱟᱱᱮ ᱱᱤᱡᱮᱨᱛᱮ ᱟᱨᱡᱟᱣ ᱠᱟᱛᱮ ᱩᱛᱩ ᱡᱤᱱᱤᱥ ᱡᱚᱢ ᱫᱚᱞᱤᱧ ᱠᱩᱥᱤᱭᱟᱜᱼᱟ ᱾
ᱟᱪᱪᱷᱟ ᱟᱪᱪᱷᱟ, ᱦᱮᱸ ᱚᱱᱟᱜᱮ ᱵᱷᱟᱜᱮᱭᱟ ᱠᱟᱨᱚᱱ ᱵᱟᱡᱟᱨ ᱨᱮᱱᱟᱜ ᱢᱟᱱᱮ ᱚᱱᱠᱟ ᱵᱷᱮᱡᱟᱞ ᱡᱤᱱᱤᱥ ᱟᱨ ᱪᱮᱫ ᱠᱚᱠᱚ ᱮᱢᱟᱜᱼᱟ ᱟᱨ ᱚᱱᱠᱟ ᱫᱟᱢ ᱦᱚᱸ ᱚᱱᱠᱟ ᱜᱮ ᱫᱟᱢᱟ ᱫᱚᱢᱮ ᱟᱫᱚ
ᱦᱳᱭ ᱾
ᱱᱤᱡᱮᱛᱮ ᱟᱨᱡᱟᱣ ᱠᱟᱛᱮᱜ ᱜᱮ ᱵᱷᱟᱜᱮᱭᱟ ᱟᱨᱠᱤ,
ᱦᱳᱭ ᱚᱱᱠᱟᱜᱮ ᱚᱱᱮ ᱠᱚ ᱢᱮᱱᱟ ᱱᱤᱛᱚᱜ ᱵᱟᱡᱟᱨ ᱨᱮᱭᱟᱜ ᱩᱛᱩ ᱡᱤᱱᱤᱥ ᱡᱚᱢᱛᱮ ᱱᱟᱱᱟᱱ ᱯᱨᱚᱠᱟᱨ ᱨᱮᱭᱟᱜ ᱵᱮᱢᱟᱨ ᱟᱡᱟᱨ ᱠᱚ ᱧᱟᱢᱚᱜ ᱠᱟᱱᱟ ᱾
ᱦᱟᱸᱜ ᱵᱷᱮᱡᱟ ᱤᱞᱭᱟ ᱵᱚᱥᱛᱩ ᱡᱚᱢ ᱡᱚᱢ ᱛᱮ, ᱠᱚᱢ ᱵᱚᱭᱮᱥ ᱨᱮᱵᱚᱱ ᱠᱚᱢ ᱵᱚᱭᱮᱥᱨᱮ ᱫᱟᱲᱮ ᱠᱚ ᱟᱫᱷᱤᱜ ᱠᱟᱱ ᱛᱟᱵᱚᱱᱟ ᱾ ᱟᱨ, ᱞᱟᱦᱟᱛᱮᱱ ᱠᱩ ᱦᱚᱲ ᱵᱮᱱ ᱫᱤᱥᱟᱹᱭᱮᱫ ᱠᱚᱣᱟ ᱦᱟᱸᱜ ᱯᱟᱥᱮᱡ ᱟ ᱚᱱᱮ ᱠᱚ ᱢᱮᱱᱟᱜ ᱜᱮ ᱟᱭᱢᱟ ᱫᱤᱱ ᱠᱚ ᱵᱟᱧᱪᱟᱣ ᱛᱟᱸᱦᱮᱱ ᱠᱟᱱ ᱛᱟᱸᱦᱮᱱᱟ ᱟᱨ ᱟᱹᱰᱤ ᱫᱟᱲᱮ ᱜᱮᱠᱚ ᱛᱟᱸᱦᱮᱱ ᱠᱟᱱ ᱛᱟᱦᱮᱱᱟ ᱡᱚᱛᱚ ᱦᱚᱲ ᱞᱮᱠ ᱚᱱᱠᱟᱜ ᱜᱮ ᱪᱮᱫᱟᱜ ᱥᱮ ᱯᱤᱭᱳᱨ ᱵᱚᱥᱥᱛᱩ ᱥᱮ ᱱᱤᱡᱮᱨ ᱛᱮ ᱟᱨᱡᱟᱣ ᱠᱟᱛᱮᱫ ᱠᱚ ᱡᱚᱢᱮᱫ ᱠᱟᱱ ᱛᱟᱦᱮᱱᱟ ᱛᱚ ᱟᱵᱚ ᱫᱟᱜ ᱢᱟ ᱚᱱᱮ ᱚᱝᱠᱟ ᱱᱤᱡᱮᱨᱛᱮ ᱛᱤᱱᱟᱹᱜ ᱜᱟᱱ ᱵᱚᱱ ᱪᱟᱥ ᱠᱮᱫᱟ ᱛᱚ ᱴᱷᱤᱠ ᱜᱮᱭᱟ ᱟᱨ ᱵᱟᱝᱠᱷᱟᱱ ᱵᱟᱫ ᱵᱟᱠᱤ ᱚᱱᱟ ᱵᱟᱡᱟᱨ ᱠᱷᱚᱡ ᱵᱚᱱ ᱟᱹᱜᱩᱭᱮᱫᱟ ᱟᱨ ᱵᱟᱡᱟᱨ ᱨᱮᱭᱟᱜ ᱵᱚᱥᱛᱩ ᱢᱟᱵᱮᱱ ᱵᱟᱰᱟᱭ ᱜᱮᱭᱟ ᱾ ᱵᱷᱮᱡᱟ ᱞᱮᱭᱟ ᱵᱩᱚᱥᱛᱩ ᱟᱨ ᱡᱮᱞᱮᱠᱟ ᱱᱮᱛᱟᱨ ᱢᱟ ᱵᱚᱞᱮ ᱤᱭᱟᱹ ᱪᱟᱣᱞᱮ ᱯᱚᱨᱡᱚᱱᱛᱚ ᱯᱞᱟᱥᱴᱤᱠ ᱨᱮᱭᱟᱜ ᱠᱚ ᱵᱮᱱᱟᱣᱮᱫ ᱠᱟᱱᱟ ᱾ ᱵᱟᱦᱟ ᱠᱚᱵᱤ ᱯᱚᱴᱚᱢ ᱠᱚᱵᱤ ᱦᱚᱸ ᱵᱚᱞᱮ ᱯᱞᱟᱥᱴᱤᱠ ᱨᱮᱭᱟᱜ ᱚᱱᱠᱟᱠᱚ ᱵᱮᱱᱟᱣ ᱠᱟ ᱫᱟ ᱛᱚᱵᱮ ᱵᱟᱡᱟᱨ ᱨᱮᱭᱟᱜ ᱵᱚᱥᱛᱩ ᱚᱠᱟᱞᱠᱟ ᱵᱮᱱ ᱯᱟᱹᱛᱭᱟᱹᱣᱟᱜ ᱛᱚ ᱚᱱᱟᱜᱮ ᱟᱹᱞᱤᱧ ᱫᱚᱞᱤᱧ ᱢᱮᱱᱟ ᱡᱟᱭᱜᱟ ᱡᱩᱢᱤ ᱢᱮᱱᱟᱜ ᱠᱷᱟᱱ ᱚᱱᱟ ᱠᱚᱫᱚ ᱱᱤᱡᱮ ᱛᱮᱜᱮ ᱡᱟᱛᱮ ᱡᱮᱢᱚᱱ ᱟᱨᱡᱟᱣ ᱠᱟᱛᱮᱜ ᱡᱚᱢᱜᱤ ᱵᱩᱜᱤᱜᱼᱟ ᱾
ᱦᱮᱸ ᱾
ᱚᱱᱮ ᱚᱱᱠᱟ,
ᱟᱫᱚ ᱜᱟᱝᱠᱮ ᱚᱱᱛᱮ ᱟᱯᱮ ᱚᱱᱛᱮ ᱟᱨ ᱪᱮᱫ ᱠᱚᱯᱮ ᱪᱟᱥ ᱵᱟᱲᱟᱭ ᱛᱮ, ᱢᱟᱱᱮ ᱟᱠᱷᱨᱤᱧ ᱞᱮᱠᱟ ᱟᱨᱠᱤ ᱚᱱᱠᱟ ᱞᱟᱹᱭ ᱫᱟᱞᱤᱧ ᱟᱨ ᱚᱱᱛᱮ ᱚᱱᱠᱟ ᱟᱹᱷᱨᱤᱧ ᱞᱮᱠᱟ ᱟᱨᱠᱤ ᱵᱟᱡᱟᱨ ᱨᱮ ᱟᱠᱷᱨᱤᱧ ᱞᱮᱠᱟ ᱚᱱᱠᱟᱱᱟᱜ ᱪᱮᱫ ᱠᱚᱯᱮ ᱪᱟᱥ ᱵᱟᱲᱟᱭᱟ?
ᱦᱳᱭ ᱜᱚᱝᱠᱮ ᱵᱟᱡᱟᱨ ᱨᱮ ᱟᱹᱠᱷᱨᱤᱧ ᱞᱮᱠᱟ ᱱᱚᱱᱛᱮ ᱫᱚ ᱦᱜ ᱟᱹᱰᱤ ᱟᱭᱢᱟ ᱜᱮᱞᱮ ᱪᱟᱥᱟ ᱾ ᱛᱩᱲᱤ ᱟᱨ ᱛᱮᱞᱢᱤᱧ ᱢᱟᱛᱮ ᱠᱚᱢᱚᱱ ᱵᱚᱥᱛᱩ ᱠᱟᱱᱟ ᱟᱨ
ᱦᱮᱸ
ᱯᱟᱴ ᱞᱮ ᱪᱟᱥ ᱜᱮᱭᱟ ᱜᱚᱝᱠᱮ, ᱯᱟᱴ ᱫᱚ ᱚᱱᱮ ᱚᱱᱠᱟᱱᱟᱜ ᱵᱟᱨ ᱫᱷᱟᱨᱟ ᱯᱟᱴ ᱦᱩᱭᱩᱜᱼᱟ ᱢᱤᱫ ᱫᱷᱟᱹᱣ ᱾ ᱢᱤᱫ ᱫᱷᱟᱨᱟ ᱢᱟ ᱦᱟᱸᱜ ᱚᱱᱮ ᱟᱲᱟᱜ ᱡᱚᱢ ᱯᱟᱴ ᱠᱟᱱᱟ ᱟᱨ ᱢᱤᱫ ᱫᱷᱟᱨᱟ ᱫᱚ ᱦᱟᱸᱜ ᱚᱱᱮ ᱥᱩᱛ ᱥᱩᱛᱟᱹᱢ ᱥᱮ ᱡᱟᱹᱲᱤ ᱠᱚ ᱞᱟᱹᱜᱤᱫ ᱛᱮ ᱚᱱᱮ ᱡᱮ ᱪᱟᱣᱞᱮ ᱵᱚᱥ ᱵᱚᱱ ᱵᱮᱱᱟᱣ ᱠᱟᱱ
ᱦᱮᱸ ᱦᱮᱸ ᱾